ᱦᱮᱞᱳ ᱟᱸᱡᱚᱢᱚᱜ ᱠᱟᱱᱟ ᱵᱚᱭᱦᱟ?
ᱦᱮᱸᱡᱚᱦᱟᱨ ᱠᱟᱱ ᱜᱮ ᱦᱮᱸ ᱡᱚᱦᱟᱨ ᱜᱮ
ᱟᱨ ᱪᱤᱠ ᱵᱤᱱ ᱪᱤᱠ ᱵᱟᱲᱟᱭ ᱛᱟᱦᱮᱞᱮ
ᱪᱮᱫ ᱦᱚᱸ ᱵᱟᱝᱜᱮ ᱪᱤᱠᱟᱹ ᱫᱚ ᱚᱲᱟᱜ ᱠᱚᱨᱮ ᱜᱮ ᱫᱟᱜ ᱵᱟᱲᱟᱭᱮᱫᱟᱭ ᱵᱟᱲᱟᱭᱮᱫᱟᱭ ᱟᱨ ᱵᱩᱨᱩ ᱵᱚᱸᱜᱟ ᱥᱮᱴᱮᱨ ᱟᱠᱟᱱᱟ ᱦᱚᱲ ᱠᱚ ᱫᱚᱢᱮ ᱠᱚ ᱪᱟᱞᱟᱜ ᱠᱟᱱᱟ
ᱟᱪᱪᱷᱟ ᱟᱪᱪᱷᱟᱸ
ᱚᱱᱟ ᱠᱚ ᱵᱟᱝ ᱧᱟᱢ ᱵᱟᱲᱟ ᱦᱩᱭᱩᱜ ᱠᱟᱱ ᱛᱟᱭᱟ ᱟᱫᱚ ᱵᱟᱝ ᱢᱚᱱᱮ ᱵᱟᱲᱟ ᱦᱩᱭᱩᱜ ᱠᱟᱱᱟ
ᱟᱪᱪᱷᱟ ᱚᱱᱠᱟ ᱟᱨ ᱡᱚᱢ ᱡᱚᱢ ᱠᱚᱫᱚᱚᱢ ᱛᱟᱦᱚᱞᱮ ᱱᱟᱥᱛᱟ ᱵᱟᱥᱛᱟ ᱠᱚ ᱦᱩᱭᱱᱟ
ᱦᱮᱸ ᱱᱟᱥᱛᱟ ᱵᱥᱛᱟ ᱠᱚᱫᱚ ᱦᱩᱭ ᱠᱟᱱᱟ
ᱪᱮᱫ ᱠᱚᱵᱤᱱ ᱱᱟᱥᱛᱟ ᱠᱮᱫᱼᱟ ᱛᱟᱦᱚᱞᱮ
ᱟᱵᱩ ᱥᱮ ᱥᱟᱱᱛᱟᱲ ᱠᱟᱱᱟ ᱵᱩᱱ ᱥᱮ ᱥᱮᱛᱟᱜ ᱨᱮ ᱫᱟᱠᱟ ᱵᱩᱱ ᱡᱚᱢᱟ ᱟᱵᱩ ᱫᱚ
ᱵᱟᱥ ᱵᱟᱥ ᱮᱫᱚᱢ ᱯᱩᱨᱟᱹ ᱯᱩᱨᱟᱹ ᱴᱷᱤᱠ ᱠᱟᱛᱷᱟ ᱵᱮᱱ ᱞᱟᱹᱭ ᱠᱟᱜᱼᱟ ᱚᱱᱟ ᱫᱚ ᱥᱟᱱᱛᱟᱲ ᱠᱚ ᱫᱟᱠᱟ ᱜᱮᱠᱚ ᱡᱚᱢᱟ ᱤᱧᱦ ᱦᱚᱸ ᱫᱟᱠᱟ ᱥᱮᱛᱟᱜ ᱥᱮᱛᱟᱜ ᱫᱟᱠᱟᱧ ᱢᱟᱨᱟᱹᱨ ᱠᱤᱫᱟᱹᱧ ᱢ ᱫᱟᱠᱟᱧ ᱡᱚᱢ ᱠᱮᱫᱫᱟ ᱟᱨᱠᱤ ᱦᱩᱸ
ᱛᱟᱦᱞᱮ ᱚᱱᱛᱮ ᱱᱟᱜ ᱫᱟᱜ ᱡᱟᱹᱲᱤ ᱠᱚ ᱪᱮᱫ ᱞᱮᱠᱟ?
ᱫᱟᱜ ᱡᱟᱹᱲᱤ ᱠᱚ ᱱᱚᱜᱼᱚᱭ ᱛᱚ ᱤᱭᱟᱹ ᱨᱤᱢᱤᱞ ᱠᱟᱫᱟᱭ ᱜᱚᱴᱟᱜᱮ ᱥᱮᱛᱟᱜ ᱨᱮ ᱫᱟᱜ ᱵᱟᱲᱟᱭᱮᱫ ᱛᱟᱦᱮᱱ ᱛᱟᱨᱯᱚᱨᱮ ᱫᱟᱜ ᱡᱚᱨ ᱠᱟᱛᱮ ᱛᱟᱨᱯᱚᱨ ᱟᱨᱦᱚᱸ ᱵᱚᱱᱫᱚ ᱠᱟᱛᱮᱛᱟᱭ ᱟᱨᱦᱚᱸ ᱫᱟᱜ ᱡᱚᱨ ᱫᱟᱭ ᱟᱨᱦᱚᱸ ᱵᱚᱱᱫᱚ ᱫᱟᱭ ᱱᱤᱛᱚᱜ ᱫᱚ ᱫᱟᱜ ᱫᱤᱱ ᱛᱚ ᱱᱚᱝᱠᱟ ᱜᱮ ᱚ ᱜᱚᱴᱟ ᱜᱟᱹᱰᱤ ᱢᱤᱞᱟ ᱠᱟᱛᱮᱜ ᱟᱪᱪᱷᱟ ᱱᱤᱛᱚᱜ ᱫᱚ ᱟ ᱦᱚᱭᱮᱜ-ᱟᱭ ᱯᱩᱨᱟᱹ ᱡᱚᱨ ᱛᱟᱯᱚᱨᱮ ᱱᱚᱜᱼᱚᱭ ᱯᱩᱠᱩᱨ ᱠᱚᱨᱮ ᱫᱟᱜ ᱠᱚᱦᱚᱸ ᱯᱮᱨᱮᱡ ᱤᱫᱤᱜ ᱠᱟᱱᱟ ᱟᱪᱷᱟ ᱫᱟᱜ ᱠᱚ ᱯᱩᱨᱟᱹ ᱪᱟᱵᱟ ᱞᱮᱱᱟ ᱯᱩᱠᱷᱩᱨ ᱠᱚᱨᱮ ᱫᱟᱜ ᱠᱚ ᱱᱟᱛᱮ ᱵᱟᱹᱫᱽ ᱠᱚᱦᱚᱸ ᱯᱩᱨᱟᱹᱟᱱᱤᱛᱚ ᱞᱚᱥᱚᱜ ᱟᱠ ᱠᱚ ᱛᱚᱲᱟ ᱠᱚᱦᱚᱸ ᱨᱚᱦᱚᱭ ᱫᱚ ᱨᱚᱦᱚᱭ ᱴᱷᱤᱠ ᱟᱠᱟᱱᱟ ᱦᱟᱨᱟ ᱜᱮ ᱟᱹᱣᱨᱤ ᱱᱟᱦᱟᱜ ᱩᱱᱟᱹᱜ ᱢᱟᱱᱮ ᱦᱟᱨᱟ ᱫᱚ ᱦᱟᱨᱟ ᱟᱠᱟᱱᱟ ᱩᱱᱟᱹᱜ ᱴᱟᱜ ᱫᱚ ᱵᱟᱝ ᱦᱟᱨᱟ ᱟᱠᱟᱱᱟ ᱟᱨ ᱠᱟᱹᱴᱤᱡ ᱦᱟᱨᱟ ᱞᱮᱱᱠᱷᱟᱱ ᱟᱫᱚ ᱛᱚᱲᱟ ᱠᱚᱦᱚᱸ ᱞᱟᱜᱟᱣ ᱤᱫᱤ ᱦᱩᱭᱩᱜᱼᱟ ᱪᱟᱥᱵᱟᱥ ᱠᱟᱹᱢᱤ ᱨᱮ ᱪᱩᱴᱟᱹᱣ ᱦᱩᱭᱩᱜᱼᱟ ᱛᱟᱯᱚᱨᱮ
ᱦᱳᱭᱛᱚ ᱟᱵᱚ ᱥᱟᱱᱛᱟᱲ ᱠᱚᱣᱟᱜ ᱫᱚ ᱚᱱᱟ ᱜᱮ ᱛᱟᱵᱚᱱ
ᱦᱮᱸ ᱦᱮᱸ ᱟᱨ ᱟᱯᱮ ᱥᱮᱫ ᱫᱚ ᱪᱮᱫ ᱞᱮᱠᱟ ᱛᱟᱞᱮ ᱨᱚᱦᱚᱭ ᱜᱚ ᱠᱟᱹᱴᱤᱡ ᱞᱮᱟᱹᱭ ᱧᱚᱜᱢᱮ
ᱟᱞᱮ ᱥᱮᱫ ᱫᱚ ᱨᱚᱦᱚᱭ ᱫᱚ ᱟᱹᱣᱨᱤᱭᱟᱜᱼᱟ ᱟᱞᱮ ᱥᱮᱫ ᱫᱚ ᱦᱟᱸᱜ ᱠᱮᱱᱮᱞ ᱫᱟᱜ ᱵᱟᱝᱠᱚ ᱟᱲᱟᱜ ᱞᱮᱠᱷᱟᱱ ᱫᱚ ᱵᱟᱝ ᱨᱚᱦᱚᱭ ᱜᱟᱱᱚᱜᱼᱟ ᱟᱫᱚ ᱚᱱᱟ ᱛᱚᱲᱟ ᱠᱚᱫᱚ ᱠᱚ ᱮᱨ ᱵᱟᱲᱟ ᱟᱠᱟᱫ ᱜᱮᱭᱟ ᱛᱷᱟᱱ ᱠᱚᱫᱚ ᱠᱚ ᱮᱨ ᱵᱟᱲᱟ ᱟᱠᱟᱫ ᱜᱮᱭᱟ
ᱦᱮ ᱛᱚ
ᱦᱮ ᱛᱚ ᱱᱚᱜᱚᱭ ᱵᱚᱨᱥᱟ ᱦᱚᱸ ᱥᱮᱴᱮᱨᱮ ᱮᱱᱟ
ᱦᱮᱸ ᱦᱮᱸ
ᱠᱮᱱᱮᱞᱟᱜ ᱠᱚ ᱟᱲᱟᱜᱟ ᱦᱟᱸᱜ ᱱᱤᱭᱟᱹ ᱯᱚᱨᱮ ᱠᱷᱟᱱ
ᱟᱪᱪᱷᱟ ᱟᱪᱪᱷᱟ ᱟᱯᱮ ᱦᱚᱭ ᱱᱤᱛᱚᱜ ᱥᱮ ᱪᱮᱫ
ᱦᱮᱸ ᱦᱳᱭ
ᱠᱟᱹᱴᱤᱡ ᱚᱱᱟ ᱦᱚᱭ ᱨᱮᱱᱟᱜ ᱟᱣᱟᱡ ᱦᱤᱡᱩᱜ ᱠᱟᱱᱟ ᱠᱟᱹᱴᱤᱡ ᱤᱭᱟᱹ ᱚᱱᱟ ᱱᱚᱰᱮ ᱠᱟᱹᱴᱤᱡ ᱠᱟᱵᱷᱟᱨ ᱧᱚᱜᱵᱤᱱ ᱢᱟᱱᱮ ᱟᱨᱠᱤ ᱢᱟᱭᱤᱠ ᱛᱟᱦᱮ ᱟᱨᱠᱤ
ᱟᱪᱷᱟ
ᱡᱳᱨ ᱛᱮᱜᱮ ᱦᱚᱭ ᱫᱚ ᱦᱚᱭᱮᱜᱟᱭ
ᱦᱮᱸ ᱚᱱᱟ ᱠᱷᱟᱹᱛᱤᱨ ᱠᱟᱹᱴᱤᱡ ᱡᱳᱨ ᱜᱮ ᱢᱟᱱᱮ ᱦᱤᱡᱩᱜ ᱠᱟᱱᱟ ᱛᱚ ᱦᱚᱭ ᱨᱮᱱᱟᱜ ᱥᱟᱰᱮ ᱨᱚᱲ ᱚᱱᱟ ᱠᱷᱟᱹᱛᱤᱨ ᱨᱚᱲ ᱠᱚ ᱠᱟᱹᱴᱤᱡᱮᱱ ᱠᱚᱢ ᱠᱚᱢ ᱟᱸᱡᱚᱢᱚᱜ ᱠᱟᱱ ᱛᱟᱦᱮᱸᱫ ᱟᱨ ᱱᱤᱛᱚᱜ ᱴᱷᱤᱠ ᱜᱮᱭᱟ ᱟᱸᱡᱚᱢᱚᱜ ᱠᱟᱱᱟ
ᱦᱮᱸ
ᱟᱨ ᱚᱲᱟᱜ ᱠᱚᱨᱮ ᱪᱮᱫ ᱞᱮᱠᱟ ᱵᱮᱥ ᱵᱟᱲᱟ ᱜᱮᱠᱚ ᱛᱚ ᱡᱚᱛᱚ ᱛᱚᱲᱟ ᱠᱚᱵᱮ ᱟᱯᱮ ᱨᱚᱦᱚᱭ ᱠᱟᱫᱟ ᱯᱮ
ᱟᱹᱣᱨᱤᱭᱟᱜ-ᱟ ᱱᱤᱛᱳᱜ ᱫᱚ ᱫᱟᱜ ᱠᱚ ᱱᱟᱦᱟᱜ ᱵᱟᱝ ᱦᱮ ᱠᱷᱟᱱ ᱫᱚ ᱦᱜᱟ ᱵᱟᱭ ᱜᱟᱱᱚᱜᱼᱟ
ᱟᱪᱪᱷᱟ ᱟᱪᱪᱷᱟ
ᱠᱟᱱᱟ
ᱟᱪᱪᱷᱟ
ᱦᱮᱸ
ᱦᱮᱛᱚ᱾ ᱛᱤᱱᱟᱹᱜ ᱛᱟᱦᱚᱞᱮ ᱛᱮ ᱢᱟᱱᱮ ᱚᱱᱠᱟ ᱨᱚᱦᱚᱭ ᱵᱟᱲᱟ ᱠᱟᱫᱟ ᱠᱚ
ᱨᱚᱦᱚᱭ ᱫᱚ ᱟᱹᱣᱨᱤ ᱠᱚ ᱨᱚᱦᱚᱭ ᱵᱟᱲᱟᱭᱟ, ᱮᱢᱱᱤ ᱡᱟᱦᱟᱸ ᱠᱚᱨᱮ ᱫᱟᱜ ᱡᱟᱭᱜᱟ᱾
ᱦᱩᱸ ᱦᱩᱸ
ᱚᱱᱟ ᱠᱚᱫᱚ ᱠ ᱞᱚᱥᱚᱫᱵᱟᱲᱟ ᱜᱚᱫᱟ ᱠᱟ
ᱟᱪᱷᱟ ᱟᱪᱷᱟ ᱟᱨ ᱱᱤᱛᱚᱜ ᱡᱟᱦᱟᱸ ᱥᱚᱵᱽᱡᱤ ᱪᱮᱫ ᱪᱮ
ᱟᱨ ᱥᱤ ᱠᱚᱦᱚᱸ ᱠᱚ ᱟᱨᱟᱢᱵᱷᱚᱜᱫᱟᱜ ᱩᱱ ᱛᱮᱜᱮ ᱠᱮᱱᱮᱞ ᱫᱟᱜ ᱠᱚᱦᱚᱸ ᱠᱚ ᱟᱲᱟᱜᱟ᱾
ᱦᱮᱸ ᱦᱮᱸ ᱦᱮᱸ ᱠᱮᱱᱮᱞ ᱫᱟᱜ ᱟᱨ ᱟᱯᱮ ᱚᱱᱛᱮ ᱫᱚ ᱢᱟᱱᱮ ᱜᱚᱴᱟ ᱥᱮᱱ ᱜᱮ ᱢᱟᱱᱮ ᱠᱮᱱᱮᱞ ᱫᱟᱜ ᱛᱮᱜᱮ?
ᱦᱮᱸ ᱱᱚᱛᱮ ᱫᱚ ᱠᱮᱱᱟᱜ ᱫᱟᱜ ᱛᱮ ᱜᱚᱴᱟᱜ ᱜᱮ
ᱚᱠᱟ ᱴᱷᱮᱡ ᱠᱷᱚᱱᱟᱜ ᱚᱠᱟ ᱠᱷᱚᱱᱟᱜ ᱦᱤᱡᱩᱜᱼᱟ ᱟᱨᱠᱤ ᱚᱱᱟ ᱠᱮᱱᱮᱞ ᱫᱟᱜ ᱫᱚ?
ᱚᱱᱟ ᱠᱮᱱᱟᱞ ᱫᱟᱜ ᱦᱤᱡᱩᱜ ᱟ ᱱᱟᱦᱟᱜ
ᱦᱮᱸ ᱦᱮᱸ
ᱠᱚ ᱟᱲᱟᱜ ᱜᱮᱭᱟ᱾
ᱟᱪᱷᱟ
ᱦᱟᱛᱲᱟ ᱵᱟᱠᱩᱲᱟ ᱱᱚ ᱨᱮ ᱢᱮᱱᱟᱜᱼᱟ᱾
ᱦᱮᱸ ᱦᱮᱸ ᱦᱮᱸ
ᱚᱸᱰᱮ ᱠᱷᱚᱱᱟᱜ ᱦᱤᱡᱩᱜᱼᱟ ᱚᱸᱰᱮ ᱠᱷᱚᱱᱟᱜ ᱠᱚ ᱟᱲᱟᱜ
ᱦᱮᱸ ᱦᱮᱸ
ᱯᱩᱠᱷᱤᱭᱟ
ᱦᱮᱸ ᱦᱮᱸ
ᱚᱱᱟᱛᱮ
ᱟᱪᱷᱟ ᱟᱪᱷᱟ ᱚᱱᱟ ᱛᱮᱜᱮ ᱚᱱᱟ ᱱᱤᱛᱚᱜ ᱱᱟᱦᱟᱜ ᱟᱹᱣᱨᱤ ᱠᱚ ᱟᱲᱟᱜᱟ ᱛᱤᱥ ᱚᱱᱠᱟ ᱠᱚ ᱟᱲᱟᱜᱟ ᱚᱱᱟ
ᱟᱣᱨᱤ ᱠᱚ ᱟᱲᱟᱜ ᱛᱚ ᱮᱠᱷᱚᱱ ᱦᱚᱸ ᱦᱚᱸ ᱵᱩᱨᱩ ᱵᱚᱸᱜᱟ ᱱᱤᱭᱟᱹ ᱯᱟᱨᱚᱢ ᱪᱟᱵᱟᱣ ᱞᱮᱱᱠᱷᱟᱱ ᱜᱮ ᱱᱟᱦᱟᱜ ᱚᱱᱟ ᱵᱩᱨᱩ ᱵᱚᱸᱜᱟ ᱥᱤᱡᱤᱱ ᱛᱚ ᱱᱤᱛᱚᱜ
ᱦᱮᱸ ᱦᱮᱸ
ᱚᱱᱟ ᱵᱩᱨᱩ ᱵᱚᱸᱜᱟ ᱠᱚ ᱯᱟᱨᱚᱢ ᱪᱟᱵᱟ ᱞᱮᱱᱠᱷᱟᱱ ᱜᱮ ᱦᱟᱸᱜ ᱟᱫᱚ ᱦᱟᱜ ᱫᱟᱜ ᱠᱚ ᱟᱲᱟᱜᱟ ᱦᱟᱸᱜ
ᱟᱪᱪᱷᱟ
ᱦᱚᱭ
ᱛᱟᱯᱚᱨᱮ ᱟᱨᱦᱚᱸ ᱪᱮᱫ ᱠᱚ ᱮᱚᱱᱛᱮ ᱟᱨᱦᱚᱸ ᱢᱟᱱᱮ ᱱᱚᱝᱠᱟ ᱩᱛᱩ ᱠᱚ ᱪᱮᱫ ᱠᱚ ᱪᱟᱥ ᱠᱮᱭᱟᱯᱮ ᱟᱯᱮ ᱪᱟᱥ ᱠᱮᱭᱟᱯᱮ?
ᱩᱛᱩ ᱠᱚᱫᱚ ᱦᱟᱜ ᱪᱟᱥ ᱵᱟᱲᱟ ᱦᱩᱭᱩᱜ ᱜᱮ ᱠᱟᱱ ᱜᱮᱭᱟ ᱮᱱᱛᱮ ᱤᱭᱟᱹ ᱠᱚ ᱴᱟᱢᱟᱴᱩᱞ ᱢᱮᱱᱟᱜ ᱟᱠᱟᱫᱟ ᱢᱟᱨᱤᱪ ᱢᱮᱱᱟᱜ ᱟᱠᱟᱫᱟ᱾ ᱵᱮᱸᱜᱟᱲ ᱦᱚᱛᱚᱫ ᱢᱮᱱᱟᱜ ᱟᱠᱟᱫ ᱜᱮᱭᱟ᱾ ᱥᱤᱡᱤᱱ ᱟᱨᱠᱤ, ᱟᱫᱚ ᱱᱤᱛᱚᱜ ᱫᱚ ᱯᱟᱹᱴᱷᱩᱣᱟᱹ ᱡᱟᱭᱜᱟ ᱜᱚᱫ ᱟᱠᱟᱱ ᱞᱮᱠᱟᱜ ᱜᱮ ᱢᱟᱱᱮ ᱪᱟᱥ ᱠᱚ ᱠᱷᱩᱵ ᱠᱚᱢ ᱠᱚ ᱢᱮᱱᱟᱜ ᱟᱠᱟᱫᱟ᱾
ᱟᱪᱷᱟ ᱟᱪᱷᱟ
ᱟ
ᱛᱟᱦᱚᱞᱮ ᱢᱟᱱᱮ ᱚᱱᱟ ᱫᱚ ᱟᱠᱷᱨᱤᱧ ᱜᱮᱭᱟᱯᱮ ᱥᱮ ᱟᱨᱚ ᱟᱯᱮ ᱜᱮᱯᱮ ᱡᱚᱢ ᱜᱮᱭᱟ ᱚᱱᱠᱟ?
ᱟᱠᱷᱨᱤᱧ ᱫᱚ ᱱᱤᱛ ᱟᱠᱷᱨᱤᱧ ᱦᱩᱭᱩᱜ ᱜᱮᱭᱟ, ᱟᱨ
ᱦᱮᱸ
ᱟᱨ ᱡᱚᱢ ᱦᱚᱸ ᱡᱚᱢ ᱞᱟᱹᱜᱤᱫ
ᱦᱮᱸ ᱦᱮᱸ
ᱡᱚᱢ ᱞᱟᱹᱜᱤᱫ ᱦᱚᱸ ᱟᱨ ᱟᱠᱷᱨᱤᱧ ᱞᱟᱹᱜᱤᱫ ᱦᱚᱸ᱾
ᱦᱮᱸ ᱦᱮᱸ ᱛᱟᱯᱚᱨᱮ ᱡᱚᱢ ᱞᱟᱹᱜᱤᱫ ᱦᱚᱸ ᱟᱹᱠᱷᱨᱤᱧ ᱞᱟᱹᱭ ᱠᱮᱜ ᱟᱵᱮᱱ ᱵᱟᱝ,
ᱦᱮᱸ
ᱟᱹᱰᱤ ᱱᱟᱯᱟᱭ ᱚᱱᱛᱮ ᱟᱨ ᱦᱚᱸ ᱢᱩᱱᱜᱟᱹ ᱫᱚ ᱵᱤᱱ ᱠᱩᱥᱤᱭᱟᱜ ᱜᱮᱭᱟ ᱛᱚ ᱟᱲᱟᱜ?
ᱦᱮᱸ
ᱢᱩᱱᱜᱟᱹ ᱟᱲᱟᱜ ᱢᱟᱱᱮ ᱟᱲ ᱟᱲᱟᱜ ᱡᱤᱱᱤᱥ ᱠᱚ ᱡᱚᱢ,
ᱦᱮᱸ ᱚᱱᱟ ᱢᱟᱛᱚ ᱢᱮᱱᱟᱜ ᱟᱠᱟᱫ ᱜᱮᱭᱟ ᱢᱩᱱᱜᱟᱹ ᱟᱲᱟᱜ ᱢᱮᱱᱟᱜ ᱟᱠᱟᱫ ᱜᱮᱭᱟ ᱮᱠᱷᱚᱱ,
ᱦᱮᱸ ᱦᱮᱸ,
ᱠᱮᱫᱳᱵ ᱟᱲᱟᱜ
ᱱᱮᱛᱟ ᱱᱮᱛᱟᱨ ᱫᱤᱱ ᱱᱮᱛᱟᱨ ᱫᱟᱜ ᱫᱤᱱ ᱪᱮᱫ ᱚᱱᱠᱟ ᱮ ᱟᱲᱟᱜ ᱠᱚ ᱪᱟᱥ ᱦᱩᱭᱩᱜ ᱜᱮᱭᱟ ᱟᱯᱮ ᱥᱮᱫ,
ᱫᱟᱜ ᱫᱤᱱ ᱫᱚ ᱪᱮᱫ ᱚᱱᱟ ᱜᱮ ᱞᱮ,
ᱚᱱᱮ ᱤᱭᱟᱹ ᱠᱚ ᱦᱮᱸ,
ᱪᱟᱛᱚᱢ ᱟᱲᱟᱜ ᱠᱚ,
ᱦᱮᱸ ᱪᱟᱛᱚᱢ ᱟᱲᱟᱜ ᱟᱨ,
ᱪᱟᱛᱚᱢ ᱟᱲᱟᱜ ᱨᱮᱱᱟᱜ ᱪᱮᱫ ᱠᱚ ᱞᱟᱹᱭᱟ ᱚᱱᱠᱟᱟᱜᱮ ᱪᱟᱥ ᱫᱚ ᱵᱟᱝ ᱦᱩᱭᱩᱜ ᱛᱟᱦᱮ ᱠᱷᱩᱵ ᱠᱚᱢ ᱜᱮ ᱪᱟᱥ ᱦᱩᱭᱩᱜᱼᱟ,
ᱦᱮᱸ ᱦᱮᱸ ᱟᱪᱪᱷᱟ ᱟᱪᱪᱷᱟ ᱦᱚᱭ ᱛᱚ
ᱢᱟᱱᱮ ᱫᱟᱜ ᱠᱟᱹᱛᱤᱡ ᱧᱚᱜ ᱜᱮᱭᱟ ᱛᱚ ᱢᱟᱱᱮ ᱱᱮᱛᱟᱨ ᱫᱚ ᱫᱟᱜ ᱢᱟᱱᱮ ᱠᱚᱢᱚᱜ-ᱟ ᱟᱨᱠᱤ, ᱥᱤᱡᱤᱱ ᱜᱮ ᱟᱞᱮ ᱫᱚ ᱫᱟᱜ ᱞᱮ ᱧᱟᱢᱟ, ᱚᱱᱟ ᱛᱮᱫᱚ ᱥᱚᱵᱡᱤ ᱠᱚᱨᱮᱱᱟᱜ ᱪᱟᱥ ᱫᱚ ᱠᱷᱩᱵ ᱠᱚᱢ ᱟᱨᱠᱤ ᱢᱟᱱᱮ ᱟᱨ ᱱᱮᱛᱟᱨ ᱫᱚ ᱮᱭ ᱠᱟᱨᱚᱱ ᱛᱮ ᱠᱟᱹᱴᱤᱡ ᱪᱟᱥ ᱵᱟᱲᱟᱭ ᱫᱟᱠᱚ ᱚᱱᱮ ᱜᱷᱚᱨᱮ ᱜᱷᱚᱨᱮ ᱟᱫᱚ ᱚᱱᱮ ᱥᱮᱞᱳ ᱢᱟᱨᱥᱟᱞ ᱠᱷᱩᱵ ᱵᱟᱹᱭᱥᱟᱹᱣ ᱠᱟᱣᱱᱟ, ᱤᱱᱟᱹ ᱠᱚᱛᱮ ᱜᱮ ᱪᱟᱥ ᱠᱚ ᱠᱚᱨᱟᱣ ᱮᱜᱼᱟ,
ᱟᱪᱪᱷᱟ ᱟᱪᱪᱷᱟ ᱟᱪᱪᱷᱟ ᱟᱪᱪᱷᱟ, ᱟᱨ ᱟᱨ ᱟᱯᱮ ᱚᱱᱛᱮ ᱥᱩᱨ ᱨᱮ ᱜᱟᱰᱟ ᱠᱚ ᱚᱱᱠᱟ ᱢᱮᱱᱟᱜ ᱟ ᱠᱟᱫᱟ ᱛᱚ,
ᱜᱟᱰᱟ ᱫᱚ ᱢᱮᱱᱟᱜ ᱟᱠᱟᱫ ᱜᱮᱭᱟ ᱦᱮᱸ ᱟᱫᱚ ᱜᱟᱰᱟ ᱫᱚ ᱟᱹᱰᱤ ᱥᱟᱺᱜᱤᱧ ᱧᱚᱜ ᱜᱮᱭᱟ,
ᱦᱮᱸ
ᱟᱛᱚ
ᱦᱮᱸ ᱦᱮᱸ
ᱜᱟᱰᱟ ᱫᱚ ᱥᱟᱸᱜᱤᱧ ᱨᱮᱱ ᱥᱩᱨ ᱦᱚᱲ ᱫᱚ ᱩᱱᱠᱩ ᱫᱚ ᱪᱟᱥ ᱜᱚᱫ ᱜᱮᱭᱟ ᱠᱚ,
ᱟᱪᱪᱷᱟ ᱟᱪᱪᱷᱟ,
ᱚᱱᱮ ᱵᱟᱨ ᱥᱤᱡᱤᱱ ᱪᱟᱥ ᱡᱟᱦᱟᱸ,
ᱦᱮᱸᱜᱟᱰᱟ ᱥᱩᱨ ᱦᱚᱲ ᱫᱚ ᱦᱮᱸ,
ᱥᱤᱛᱩᱝ ᱦᱳᱲᱳ ᱪᱟᱥ ᱜᱮᱭᱟ,
ᱮᱠᱫᱚᱢ ᱮᱠᱫᱚᱢ ᱮᱠᱫᱚᱢ ᱦᱮᱸ, ᱛᱚ ᱟᱞᱮᱥᱮᱫ ᱱᱚᱜᱼᱚᱭ ᱛᱚ ᱱᱤᱛᱚᱜ ᱟᱨᱚ ᱦᱚᱸ ᱫᱟᱜ ᱮᱦᱚᱵ ᱠᱮᱫᱟ ᱟᱹᱰᱤ ᱡᱳᱨ ᱛᱮ ᱚᱜ-ᱚᱭ ᱮ ᱫᱟᱜ ᱠᱮᱫᱟᱭ, ᱫᱟᱜ ᱮ ᱫᱟᱭ ᱟᱨᱠᱤ ᱱᱤᱛᱚᱜ, ᱦᱚᱭ ᱫᱟᱜ ᱛᱚᱠᱷᱚᱱ ᱫᱟᱜ ᱫᱤᱱ ᱠᱚ ᱫᱟᱜ ᱫᱤᱱ ᱠᱚᱨᱮ, ᱠᱟᱹᱴᱤᱡ ᱵᱮᱥ ᱵᱩᱡᱷᱟᱹᱜ ᱠᱟᱱᱟ ᱥᱤᱛᱩᱝ ᱫᱤᱱ, ᱡᱮᱞᱮᱠᱟ ᱵᱩᱡᱷᱟᱹᱜ ᱠᱟᱱ ᱛᱟᱦᱮ ᱢᱟᱱᱮ ᱟᱹᱰᱤ ᱟᱹᱴᱩ ᱯᱟᱹᱴᱩ ᱜᱮ,
ᱚ
ᱫᱟᱜ ᱫᱤᱱ ᱦᱚᱛᱚ ᱠᱟᱹᱴᱤᱡ, ᱢᱟᱱᱮ ᱱᱚᱨᱢᱮᱞ ᱵᱩᱡᱷᱟᱹᱣ ᱱᱟ ᱟᱨᱠᱤ, ᱵᱟᱠᱷᱟᱡᱽ ᱟᱹᱰᱤ ᱵᱟᱝ ᱴᱷᱤᱠ ᱵᱩᱡᱷᱟᱹᱜ ᱠᱟᱱ ᱛᱟᱦᱮᱸ ᱥᱤᱛᱩᱝ ᱫᱤᱱ,
ᱥᱤᱛᱩᱝ ᱦᱚᱸ ᱟᱹᱰᱤ ᱟᱸᱴ ᱮ ᱥᱤᱛᱩᱝ ᱮᱫ ᱛᱟᱦᱮᱸᱫ ᱫᱚ, ᱡᱟᱦᱟᱸ ᱥᱮᱫ ᱪᱟᱞᱟᱜ ᱦᱚᱸ
ᱟᱹᱰᱤ ᱵᱟᱝ ᱢᱟᱱᱮ ᱪᱟᱞᱟᱣ ᱞᱮᱱᱠᱷᱟᱱ ᱜᱮ ᱢᱟᱱᱮ ᱟᱹᱰᱤ ᱢᱟᱱᱮ ᱪᱮᱫᱮ ᱞᱮᱠᱟᱛᱮ ᱵᱩᱡᱷᱟᱹᱜ ᱠᱟᱱ ᱛᱟᱦᱮᱸᱱᱟ ᱟᱨ ᱠᱟᱹᱢᱤ ᱠᱟᱹᱢᱤ ᱡᱟᱦᱟᱱᱟᱜ ᱠᱟᱹᱢᱤ ᱠᱚ ᱛᱟᱦᱮᱸ ᱞᱮᱱᱠᱷᱟᱱᱡ ᱢᱟ ᱪᱟᱲᱟᱣ ᱜᱮ ᱯᱟᱲᱟᱜᱼᱟ ᱥᱤᱛᱩᱝ ᱮᱱ ᱫᱟᱜ ᱮ
ᱡᱟᱦᱱᱟᱜ ᱠᱟᱹᱢᱤ ᱜᱮ ᱦᱩᱭᱮᱱ ᱟᱨ ᱛᱮᱦᱮᱧ ᱫᱚ ᱛᱟᱦᱚᱞᱮ ᱚᱱᱠᱟ ᱫᱚ ᱚᱠᱟ ᱥᱮ ᱡᱟᱦᱟᱸ ᱥᱮᱱ ᱪᱟᱞᱟᱣ ᱠᱚᱫᱚ ᱵᱟᱝ ᱦᱩᱭᱩᱜ ᱜᱮᱭᱟ ᱛᱟᱦᱚᱞᱮ᱾
ᱪᱟᱞᱟᱣ ᱵᱚᱞᱛᱮ ᱜᱮᱫᱚ ᱦᱟᱸᱜ ᱵᱩᱨᱩ ᱵᱚᱸᱜᱟ ᱪᱟᱞᱟᱜ ᱠᱟᱛᱷᱟ ᱜᱮ ᱟᱫᱚ ᱚᱱᱟᱜᱮ ᱜᱟᱛᱮ ᱠᱚ ᱵᱟᱠᱚ ᱧᱟᱢᱚᱜ ᱠᱟᱱ ᱛᱟᱦᱮᱸ ᱟᱫᱚ ᱵᱟᱝ ᱢᱚᱱᱮ ᱵᱟᱲᱟ ᱦᱩᱭᱩᱜ ᱠᱟᱱᱟ᱾ ᱡᱩᱫᱤ ᱦᱟᱯᱮ ᱯᱷᱳᱱ ᱵᱟᱲᱟᱭᱟ ᱴᱟᱭᱤᱢ ᱛᱚ ᱢᱮᱱᱟᱜ ᱜᱮᱭᱟ ᱦᱜ ᱜᱟᱛᱮ ᱠᱚ ᱯᱷᱳᱱ ᱦᱩᱭᱩᱜᱼᱟ ᱪᱮᱫ ᱠᱚᱠᱚ ᱞᱟᱹᱭᱮᱫᱟ᱾ ᱪᱟᱞᱟᱜ ᱦᱩᱭᱩᱜ ᱥᱵ ᱪᱟᱞᱟᱜ ᱦᱩᱭᱩᱜ ᱠᱷᱟᱱ ᱦᱜ ᱪᱟᱞᱟᱣ ᱦᱩᱭᱩᱜᱼᱟ ᱛᱚᱵᱮ ᱧᱮᱞ ᱦᱩᱭᱩᱜᱼᱟ ᱵᱚᱪᱷᱚᱨ ᱫᱤᱱ ᱨᱮ ᱡᱟᱦᱟᱸᱜᱮ ᱦᱩᱭᱩᱜᱼᱟ
ᱦᱮᱸ ᱦᱮᱸ ᱦᱮᱸ ᱮᱠᱫᱚᱢ ᱮᱠᱫᱚᱢ ᱵᱚᱪᱷᱚᱨ ᱨᱮ ᱢᱤᱫ ᱫᱷᱟᱣ ᱮᱱᱠᱷᱟᱱ, ᱚᱱᱟ ᱡᱤᱱᱤᱥ ᱠᱚᱵᱮᱱ ᱧᱮᱞ ᱫᱚᱨᱠᱟᱨ?
ᱪᱟᱞᱟᱜ ᱟᱵᱚ ᱛᱟᱦᱚᱞ ᱠᱷᱟᱱ ᱪᱟᱞᱟᱜ ᱦᱩᱭᱩᱜᱼᱟ ᱱᱟᱦᱟᱜ
ᱦᱩᱸ ᱦᱩᱸ ᱮᱜᱫᱚᱢ
ᱦᱟᱯᱟᱢ ᱛᱮᱜᱮ ᱚᱱᱠᱟᱱᱟᱜ ᱯᱟᱛᱟ ᱯᱚᱨᱚᱵᱽ ᱠᱚ ᱪᱮᱫ ᱦᱩᱭᱩᱜ ᱠᱟᱱᱟ ᱥᱮ ᱵᱟᱝ?
ᱯᱟᱛᱟ ᱯᱚᱨᱚᱵ ᱠᱚ ᱱᱤᱛᱚᱵ ᱫᱚ ᱚᱱᱠᱟ ᱫᱚ ᱱᱮᱛᱟᱨ ᱫᱚ ᱵᱟᱝ ᱦᱳᱭᱳᱜ ᱠᱟᱱᱟ᱾
ᱦᱮᱸ
ᱚᱱᱠᱟ ᱫᱚ ᱚᱱᱮ ᱥᱩᱨ ᱥᱩᱨ ᱥᱩᱯᱩᱨ ᱨᱮᱫᱚ ᱚᱱᱠᱟ ᱯᱟᱛᱟ ᱯᱚᱨᱚᱵᱽ ᱠᱚᱫᱚ ᱵᱟᱝ ᱦᱩᱭᱩᱜ ᱜᱮᱭᱟ ᱥᱟᱺᱜᱤᱧ ᱥᱟᱺᱜᱤᱧ ᱠᱚᱨᱮ ᱫᱚ ᱟᱨ ᱚᱱᱠᱟ ᱫᱚ ᱯᱟᱛᱟ ᱯᱚᱨᱚᱵᱽ ᱠᱚᱫᱚ ᱵᱟᱝ ᱪᱟᱞᱟᱣ ᱵᱟᱲᱟ ᱦᱩᱭ ᱟᱠᱟᱱᱟ? ᱚᱠᱟ ᱥᱮᱱ ᱨᱮᱦᱚᱸᱳᱭᱳᱜ ᱜᱮᱭᱟ ᱚᱱᱟᱦ ᱤᱧ ᱵᱷᱟᱜᱤ ᱴᱷᱤᱠ ᱵᱟᱹᱧ ᱵᱟᱲᱟᱭᱟ᱾ ᱟᱞᱮ ᱱᱚᱛᱮ ᱫᱚ
ᱚ
ᱚᱱᱟ ᱥᱩᱨ ᱠᱚᱨᱮ ᱵᱟᱝ ᱦᱩᱭᱩᱜ ᱵᱟᱲᱟᱜ ᱜᱮᱭᱟ ᱛᱚ ᱟᱫᱚ ᱩᱱᱟᱹᱜᱴᱟ ᱫᱚ ᱵᱟᱝ ᱵᱟᱲᱟᱭ ᱥᱟᱺᱜᱤᱧ ᱥᱟᱺᱜᱤᱧ ᱦᱩᱭᱩᱜᱼᱟ ᱚᱱᱟ ᱚᱯᱚᱨ ᱦᱮᱸ ᱦᱮᱸ ᱦᱮᱸ
ᱦᱮ ᱫᱟᱬᱟᱱ ᱫᱚ ᱵᱟᱝᱜᱮ ᱚᱱᱠᱟ ᱫᱚ ᱟᱫᱚ ᱠᱟᱹᱴᱤᱡ ᱢᱟᱱ ᱧᱮᱞ ᱡᱚᱝ ᱛᱚ ᱚᱱᱟᱛᱮ ᱟᱨᱠᱤ ᱫᱟᱬᱟ ᱪᱟᱞᱟᱣ ᱦᱩᱭᱩᱜᱼᱟ᱾ ᱟᱨᱠᱤ
ᱦᱮᱸ ᱦᱮᱸ ᱦᱮᱸ ᱟᱨ ᱟᱯᱮ ᱚᱚᱱᱰᱮ ᱫᱚ ᱪᱮᱫ ᱞᱮᱠᱟ ᱯᱟᱛᱟ ᱯᱚᱨᱚᱵᱽ ᱠᱚ ᱢᱮᱱᱟᱜᱼᱟ ᱢᱮᱱᱟᱜ ᱟᱠᱟᱫᱟ ᱥᱮ ᱪᱮᱫ ᱱᱤᱛᱚᱜ ᱫᱚ?
ᱦᱮᱸ ᱢᱮᱱᱟᱜ ᱟᱠᱟᱫᱟ ᱛᱮᱦᱮᱧ ᱢᱮᱱᱟᱜ ᱟᱠᱟᱫᱟ
ᱤᱧ ᱢᱮ ᱠᱟᱫᱟ ᱛᱚ ᱪᱮᱫ ᱪᱮᱫ ᱟᱨᱠᱤ ᱪᱮᱫ ᱞᱮᱠᱟ ᱦᱩᱭᱩᱜ ᱜᱮᱭᱟ ᱚᱸᱰᱮ
ᱪᱮᱫᱞᱮᱠᱟ ᱢᱚᱸᱡᱽ ᱜᱮ ᱦᱩᱭᱩᱜᱼᱟ ᱦᱚᱲ ᱠᱚ ᱪᱟᱞᱟᱜ ᱟᱠᱚ ᱨᱩ ᱠᱚ ᱮᱱᱮᱡᱽ ᱟᱠᱚ ᱢᱟᱱᱮ ᱨᱟᱹᱥᱠᱟᱹ ᱜᱮ
ᱟᱪᱷᱟ ᱟᱪᱷᱟ
ᱚᱱᱟᱛᱮ ᱵᱟᱡᱟᱨ ᱥᱤ ᱪᱟᱞᱟᱣ ᱞᱮᱱ ᱛᱟᱦᱮᱸ ᱥᱮ ᱛᱟᱜ ᱦᱚᱲ ᱟᱹᱰᱤ ᱡᱳᱨ ᱠᱚ ᱥᱟᱸᱜᱮ ᱠᱟᱱᱟ ᱜᱷᱟᱹᱲᱤᱡ ᱠᱟᱱᱟ ᱠᱟᱱᱟ ᱞᱤᱧ ᱦᱮᱸᱜ ᱡᱟᱦᱟᱸ ᱟᱨᱠᱤ ᱦᱩᱭᱩᱜ ᱠᱟᱱᱟ
ᱠᱷᱟᱭᱴ ᱮᱱᱟ
ᱚᱱᱛᱮ ᱨᱮ ᱢᱟᱨᱟᱝ ᱵᱩᱨᱩ ᱡᱟᱦᱟᱸ ᱞᱮ ᱢᱮᱛᱟᱜ ᱠᱟᱱᱟ᱾ ᱦᱟᱜ
ᱦᱮᱸ ᱦᱮᱸ ᱴᱷᱤᱠ ᱜᱮᱭᱟ ᱵᱚᱭᱦᱟ ᱤᱱᱡ ᱜᱮ ᱛᱟᱦᱚᱞᱮ ᱟᱨ ᱴᱟᱭᱤᱢ ᱠᱚᱦᱚᱸ ᱦᱩᱭ ᱥᱟᱹᱛ ᱟᱠᱟᱱᱟ ᱟᱨᱦᱚᱸ ᱱᱟᱜ ᱠᱚᱞ ᱵᱟᱲᱟ ᱦᱩᱭᱩᱜᱼᱟ
ᱦᱮᱸ᱾
ᱴᱷᱤᱠ ᱜᱮᱭᱟ ᱦᱮᱸ
ᱦᱮᱣ᱾
ᱴᱷᱤᱠ ᱜᱮᱭᱟ ᱢᱟ᱾